ᱦᱮᱸ ᱡᱚᱦᱟᱨ ᱜᱮ᱾
ᱦᱚ ᱡᱚᱦᱟᱨ ᱜᱮ᱾
ᱦᱮᱸ,
ᱨᱚᱲ ᱠᱚ ᱟᱡᱚᱢ ᱚᱜ ᱠᱟᱱᱟ ᱵᱮᱥ ᱞᱮᱠᱟ?
ᱦᱮᱸ ᱨᱚᱲ ᱠᱚ ᱟᱸᱡᱚᱢᱚᱜ ᱠᱟᱱ ᱜᱮᱭᱟ, ᱵᱷᱟᱹᱜᱤ ᱜᱮ᱾
ᱚ,
ᱟᱯᱮ ᱥᱮᱫᱟᱜ ᱦᱚᱭ ᱦᱤᱸᱥᱤᱫ ᱫᱚ, ᱛᱮᱦᱮᱧ ᱫᱚ ᱪᱮᱫ ᱞᱮᱠᱟ?
ᱛᱮᱦᱤᱧᱟᱜ ᱦᱚᱭ ᱦᱤᱸᱥᱤᱫ ᱫᱚ ᱴᱷᱤᱠ ᱧᱚᱜ ᱜᱮᱭᱟ, ᱟᱞᱮ ᱥᱮᱫ ᱫᱚ ᱵᱟᱭ ᱫᱟᱜ ᱠᱟᱫᱟ ᱛᱮᱦᱤᱧ ᱫᱚ᱾
ᱚ,
ᱦᱳᱭ ᱟᱨ ᱟᱯᱮ ᱥᱮᱱ ᱫᱚ?
ᱟᱞᱮᱥᱮᱫᱟᱜ ᱦᱚᱭ ᱦᱤᱥᱤᱫ ᱫᱚ ᱢᱟᱱᱮ ᱦᱮ ᱫᱚᱢᱮ ᱫᱟᱜ ᱵᱟᱲᱟ ᱠᱟᱫ ᱫᱚᱭ, ᱫᱟᱜ ᱵᱟᱲᱟ ᱠᱟᱜ ᱜᱮᱭᱟ ᱥᱮᱛᱟᱜ ᱠᱷᱚᱱ, ᱫᱚᱢᱮ ᱪᱷᱤᱴᱤᱯ ᱪᱷᱤᱴᱤᱯ ᱢᱟᱱᱮ᱾ ᱥᱟᱨᱟ ᱜᱷᱟᱹᱲᱤᱡ ᱫᱟᱜ ᱨᱮᱜᱮ ᱢᱮᱱᱟᱜᱼᱟ, ᱡᱚᱢ ᱵᱟᱲᱟ ᱠᱮᱫᱼᱟ ᱯᱮ?
ᱦᱳᱭ ᱡᱚᱢ ᱵᱟᱲᱟ ᱠᱮᱫᱼᱟ ᱞᱮ, ᱟᱨ ᱟᱯᱮ ᱫᱚ?
ᱻ ᱦᱮᱸ ᱟᱞᱮ ᱫᱚ ᱛᱮᱦᱮᱧ ᱫᱚ ᱱᱚᱝᱠᱟ, ᱢᱟᱱᱮ ᱦᱚᱭᱞᱚᱝ ᱠᱷᱚᱱ ᱱᱟᱯᱟᱭ ᱵᱟᱪᱩᱜ ᱯᱟᱪᱩᱜᱼᱟ ᱥᱮ ᱟᱫᱚ ᱚᱱᱟᱛᱮ ᱟᱞᱮ ᱫᱚ, ᱯᱤᱴᱷᱟᱹ ᱠᱚᱞᱮ ᱵᱮᱱᱟᱣ ᱠᱮᱜᱼᱟ, ᱡᱤᱞ ᱯᱤᱴᱷᱟᱹ᱾
ᱚ, ᱡᱤᱞ ᱠᱚ ᱯᱤᱴᱷᱟᱹ ᱨᱮ ᱡᱤᱞ ᱯᱤᱴᱷᱟᱹ ᱟᱯᱮ ᱫᱚᱯᱮ ᱡᱚᱢ ᱠᱮᱫᱼᱟ᱾
ᱦᱚᱭ ᱢᱟᱱᱮ ᱡᱤᱞ ᱯᱤᱴᱷᱟᱹ ᱡᱚᱢ ᱟᱛᱮᱫ ᱜᱮ ᱱᱚᱜᱼᱚᱭ ᱢᱟᱱᱮ ᱨᱚᱯᱚᱲ ᱦᱳᱭᱳᱜ ᱠᱟᱱᱟ, ᱫᱟᱠᱟ ᱠᱚᱫᱚ ᱵᱟᱞᱮ ᱡᱚᱢ ᱟᱠᱟᱟᱜᱼᱟ, ᱛᱮᱦᱤᱧ ᱚᱱᱮ ᱦᱚᱞᱚᱝ ᱠᱚ᱾ ᱵᱷᱟᱜᱤ ᱵᱟᱹᱪᱩᱜ ᱟᱥᱮ, ᱟᱫᱚ ᱚᱱᱟᱛᱮ ᱞᱚᱞ ᱞᱚᱞᱚ ᱯᱤᱴᱷᱟᱹ ᱞᱮ ᱵᱮᱱᱟᱣ ᱠᱮᱫᱼᱟ, ᱦᱚᱞᱚᱝ ᱡᱤᱞ ᱯᱤᱴᱷᱟᱹ᱾
ᱚ, ᱟᱨ ᱡᱤᱞ ᱯᱤᱴᱷᱟᱹ ᱫᱚ ᱪᱮᱫ ᱞᱮᱠᱟ ᱠᱚ ᱵᱮᱱᱟᱣ ᱛᱮ ᱛᱚᱵᱮ?
ᱮᱸ ᱪᱮᱫ ᱞᱮᱠᱟ ᱠᱚ ᱵᱮᱱᱟᱣᱟ, ᱚᱱᱮ ᱡᱤᱞ ᱯᱤᱴᱷᱟᱹ᱾
ᱦᱳᱭ᱾
ᱡᱤᱞ ᱯᱤᱴᱷᱟᱹ ᱫᱚ ᱢᱟᱱᱮ ᱦᱮᱸ ᱟᱵᱚ ᱡᱚᱠᱷᱚᱱ ᱡᱟᱦᱟᱸ, ᱡᱤᱞ ᱵᱚᱱ ᱩᱛᱩᱭ ᱜᱮᱭᱟ᱾ ᱚᱱᱟ ᱫᱚ ᱦᱟᱜ ᱥᱮᱬᱟ ᱥᱮᱬᱟ ᱯᱤᱥ ᱵᱚᱱ ᱫᱚᱦᱚ ᱠᱟᱜ ᱜᱮᱭᱟ ᱥᱮ ᱠᱩᱴᱤᱴᱟᱜ ᱦᱩᱸ ᱠᱩᱴᱤ ᱥᱮᱬᱟ ᱥᱮᱬᱟ ᱵᱚᱱ ᱫᱚᱦᱚ ᱠᱟᱜ ᱜᱮᱭᱟ ᱟᱫᱚ ᱩᱱ ᱥᱩᱢᱟᱹᱭ ᱫᱚ ᱚᱱᱮ ᱡᱤᱞ ᱨᱮᱫᱚ ᱢᱟᱱᱮ ᱚᱱᱟ ᱨᱮᱱᱟᱜ ᱢᱟᱱᱮ ᱦᱩᱰᱤᱧ ᱦᱩᱰᱤᱧ ᱠᱟᱹᱡ ᱜᱮ ᱚᱱᱟ ᱠᱷᱚᱱ ᱦᱩᱰᱤᱧ ᱦᱩᱰᱤᱧ ᱜᱮᱫ ᱦᱩᱭᱩᱜᱼᱟ᱾ ᱟᱫᱚ ᱚᱱᱟ ᱡᱟᱦᱟᱸ ᱟᱵᱚ ᱡᱤᱞ ᱵᱚᱱ ᱠᱩᱴᱤ ᱠᱮᱜᱼᱟ ᱚᱱᱟ ᱠᱷᱚᱡ ᱢᱟᱱᱮ ᱯᱩᱱᱭᱟᱹ ᱠᱩᱴᱤ ᱦᱩᱭᱩᱜᱼᱟ ᱚᱱᱠᱟ ᱜᱮᱫ ᱦᱩᱭᱩᱜᱼᱟ ᱟᱨ ᱚᱱᱟ ᱩᱛᱩ ᱤᱥᱤᱱ ᱦᱩᱭᱩᱜᱼᱟ᱾ ᱟᱨ ᱩᱛᱩ ᱤᱥᱤᱱ ᱠᱟᱛᱮᱫ ᱟᱫᱚ ᱩᱱ ᱥᱚᱢᱚᱭ ᱫᱚ ᱟᱵᱚ ᱢᱟ ᱩᱱᱟᱹᱜ ᱵᱟᱵᱚᱱ ᱨᱟᱥᱮ ᱜᱮᱭᱟ ᱮᱢᱱᱤ ᱩᱛᱩ ᱨᱮᱢᱟ ᱟᱫᱚ ᱚᱱᱟ ᱡᱟᱦᱟᱸ ᱯᱤᱴᱷᱟᱹ ᱞᱟᱹᱜᱤᱫ ᱫᱚ ᱚᱱᱟ ᱫᱚ ᱰᱷᱮᱨ ᱧᱚᱜ ᱢᱟᱱᱮ ᱨᱟᱥᱮ ᱨᱟᱥᱮ ᱧᱚᱜ ᱦᱩᱭᱩᱜᱼᱟ ᱟᱫᱚ ᱚᱱᱟ ᱨᱟᱥᱮ ᱟᱨ ᱦᱚᱞᱚᱝ ᱡᱤᱞ ᱠᱚ ᱢᱮᱥᱟ ᱠᱟᱛᱮᱫ ᱜᱮ ᱟᱫᱚ ᱦᱮᱸ ᱠᱟᱹᱡ ᱢᱟᱱᱮ ᱢᱮᱥᱟ ᱠᱟᱛᱮᱜ ᱟᱫᱚ ᱚᱱᱟᱨᱮ ᱥᱤᱯᱤ ᱦᱩᱭᱩᱜᱼᱟ᱾
ᱚᱻ ᱟᱪᱪᱷᱟ ᱚᱱᱠᱟ ᱠᱚ ᱵᱮᱱᱟᱣᱟ ᱟᱨ ᱞᱮᱴᱚ ᱠᱚᱫᱚ ᱛᱟᱦᱚᱞᱮ ᱵᱟᱲᱟᱭ ᱜᱮᱭᱟ ᱛᱚᱵᱮ?
ᱦᱚᱸ ᱞᱮᱴᱚ ᱠᱚᱫᱚ ᱚᱱᱠᱟ ᱫᱚ ᱵᱟᱹᱧ ᱵᱟᱰᱟᱭᱟ ᱟᱢᱮᱢ ᱵᱟᱰᱟᱭᱟ?
ᱵᱟᱝᱟ ᱵᱟᱹᱧ ᱵᱟᱲᱟᱭᱟ ᱞᱮᱴᱚ ᱠᱚ ᱡᱤᱞ ᱩᱛᱩ ᱜᱤᱧ ᱵᱟᱲᱟᱭᱟ ᱤᱧᱫᱚ᱾ ᱚᱱᱟ ᱜᱮ᱾
ᱪᱮᱫ ᱞᱮᱠᱟ ᱡᱤᱞ ᱩᱛᱩ ᱫᱚᱠᱚ ᱵᱮᱱᱟᱣᱼᱟ?
ᱡᱤᱞ ᱩᱛᱩ ᱫᱚ ᱟᱭᱢᱟ ᱨᱚᱠᱚᱢ ᱵᱮᱱᱟᱣ ᱫᱟᱲᱮᱭᱟᱜᱼᱟ ᱡᱮᱢᱚᱱ ᱢᱟᱠᱷᱟᱣ ᱠᱟᱛᱮᱫ ᱦᱚᱸ ᱚᱱᱟ ᱢᱚᱥᱞᱟ ᱠᱚ ᱡᱚᱛᱚ ᱢᱟᱞ ᱢᱚᱥᱞᱟ ᱠᱚ ᱯᱮᱸᱭᱟᱡᱽ ᱠᱚ ᱨᱟᱹᱥᱩᱱ ᱠᱚ ᱚᱱᱟ ᱟᱫᱟ ᱨᱤᱫ ᱠᱚ ᱠᱚ ᱡᱚᱛᱚ ᱢᱤᱠ ᱢᱟ ᱢᱟᱠᱷᱟᱣ ᱟᱛᱮᱫ ᱢᱟᱱᱮ ᱥᱤᱯᱤ ᱢᱮᱥᱟᱞ ᱟᱛᱮᱫ ᱥᱩᱱᱩᱢ ᱠᱚ ᱞᱟᱜᱟᱣᱟᱛᱮᱫ ᱪᱚᱸᱫᱟ ᱠᱮᱜ ᱟᱢ ᱟᱨᱮᱢ ᱜᱷᱟᱱᱴᱟ ᱠᱮᱜ-ᱟ ᱠᱚᱥᱟᱣ ᱠᱮᱜ-ᱟᱢ᱾ ᱫᱟᱜ ᱮᱢ ᱫᱩᱞᱟᱫᱟ ᱦᱮᱰᱮᱡ ᱧᱚᱜ ᱮᱱᱜᱮ ᱟᱨ ᱦᱩᱭᱮᱱ ᱜᱮ ᱟᱨᱦᱚᱸ ᱱᱚᱝᱠᱟ ᱠᱚ ᱤᱥᱤᱱᱟ᱾ ᱥᱩᱱᱩᱢ ᱠᱩ ᱫᱩᱞᱟ᱾ ᱯᱮᱸᱭᱟᱡᱽ ᱜᱮᱫᱟᱜ ᱟᱜ ᱠᱚ ᱞᱟᱜᱟᱣᱟ ᱤᱱᱟᱹ ᱯᱚᱨᱮ ᱢᱚᱥᱞᱟ ᱠᱚ ᱟᱫᱟ ᱨᱟᱥᱩᱱ᱾ ᱟᱭᱳ ᱦᱚᱸ ᱪᱮᱜ ᱠᱚ ᱢᱚᱥᱞᱟᱢ ᱞᱟᱜᱟᱣᱟ ᱚᱱᱟ ᱠᱚ ᱢᱚᱥᱞᱟᱢ ᱞᱟᱜᱟᱣ ᱠᱮᱜ ᱜᱮ᱾ ᱟᱫᱚ ᱡᱤᱞ ᱠᱚ ᱠᱷᱟᱹᱞᱤ ᱜᱮ ᱠᱳᱥᱟᱣ ᱠᱮᱜ ᱜᱮ᱾ ᱟᱫᱚ ᱠᱚᱥᱟᱣ ᱠᱟᱛᱮᱫ ᱫᱟᱜ ᱠᱚ ᱫᱩᱞᱟᱜ ᱜᱮ ᱟᱫᱚ
ᱟᱪᱪᱷᱟ᱾
ᱨᱮᱥᱤᱧ ᱫᱚ ᱚᱠᱚᱭ ᱪᱚ ᱫᱚᱢᱮ ᱥᱮᱛᱟ ᱦᱮᱱᱟᱜ ᱠᱚᱣᱟ ᱥᱮ?
ᱫᱚᱢᱮ ᱥᱮᱛᱟ ᱱᱚᱛᱮ ᱢᱟ ᱫᱚᱢᱮ ᱫᱚᱢᱮ ᱪᱮᱫ ᱧᱤᱫᱟᱹ ᱠᱟᱱᱟ ᱥᱮ ᱪᱤᱞᱤ ᱠᱚ ᱪᱮᱫ ᱧᱮᱞ ᱛᱮᱠᱚ ᱨᱟᱜᱟ? ᱫᱚᱢᱮ ᱠᱚ ᱨᱟᱜᱟ ᱫᱤᱱ ᱜᱮ ᱫᱤ
ᱪᱮᱫ ᱠᱚᱠᱚ ᱞᱟᱹᱭᱟ ᱰᱟᱹᱱ ᱠᱚ ᱢᱮᱱᱟᱜ ᱠᱚᱣᱟ ᱥᱮ ᱪᱮᱫ? ᱟᱢᱫᱚᱢ ᱯᱟᱹᱛᱭᱟᱹᱜ ᱟᱥᱮ ᱵᱟᱝ ᱚᱱᱟ ᱫᱚ?
ᱯᱟᱹᱛᱭᱟᱹᱣ ᱫᱚ ᱰᱷᱮᱨ ᱫᱚ ᱵᱟᱹᱧ ᱯᱟᱹᱛᱭᱟᱹᱜ ᱜᱮᱭᱟ ᱚᱱᱟ ᱠᱚᱫᱚ᱾
ᱚᱻ
ᱦᱚᱭ᱾ ᱩᱱᱟᱹᱜ ᱯᱟᱹᱛᱭᱟᱹᱣ ᱠᱚᱫᱚ ᱵᱟᱝ ᱦᱩᱭᱩᱜ ᱜᱮᱭᱟ ᱱᱚᱣᱟ ᱫᱚ ᱟᱢ ᱫᱚ ᱛᱤᱱᱟᱹᱜ ᱮᱢ ᱯᱟᱹᱛᱭᱟᱹᱜ ᱜᱮᱭᱟ?
ᱤᱧ ᱦᱚᱸ ᱤᱧᱫᱩᱧ ᱢᱚᱱᱮᱭᱟ ᱱᱚᱣᱟ ᱫᱚ ᱟᱸᱫᱷᱟ ᱯᱟᱹᱛᱭᱟᱹᱣ ᱠᱟᱱ ᱛᱟᱵᱚᱱᱟ᱾
ᱦᱚᱭ ᱢᱟᱱᱮ ᱩᱝᱠᱩ ᱫᱚ ᱱᱤᱛᱚᱜ ᱫᱚ ᱵᱟᱹᱱᱩᱜ ᱠᱟᱫ ᱠᱚᱣᱟ ᱢᱟᱱᱮ ᱞᱟᱹᱭ ᱞᱮᱠᱷᱟᱱ ᱟᱫᱚ ᱢᱟᱲᱟᱝ ᱫᱚ ᱢᱤᱫ ᱫᱚ ᱩᱱᱟᱹᱜ ᱢᱟᱱᱮ ᱟᱵᱚ ᱢᱟᱱᱮ ᱡᱟᱹᱥᱛᱤ ᱵᱟᱵᱚᱱ ᱚᱞᱚᱜ ᱯᱟᱲᱦᱟᱣ ᱠᱟᱱᱟ ᱥᱮ ᱯᱟᱹᱦᱤᱞ ᱫᱚ ᱵᱟᱠᱚ ᱚᱞᱚᱜ ᱯᱟᱲᱦᱟᱣ ᱠᱟᱱ ᱠᱷᱟᱹᱛᱤᱨ ᱱᱚᱣᱟ ᱠᱚ ᱵᱟᱠᱚ ᱵᱩᱡᱷᱟᱹᱣ ᱫᱟᱲᱮ ᱠᱟᱜ-ᱟ ᱟᱨ ᱥᱮᱫᱟᱭ ᱢᱟ ᱰᱤᱵᱟᱹ ᱦᱟᱛᱮᱫ ᱟᱨ ᱱᱤᱛᱚᱜ ᱢᱟ ᱵᱟᱛᱤ ᱢᱟᱨᱥᱟᱞ᱾
ᱦᱚᱭ ᱦᱚᱭ᱾
ᱦᱚ᱾
ᱟᱯᱮ ᱫᱚ ᱚᱲᱟᱜ ᱨᱮᱫᱚ ᱚᱠᱚᱭ ᱚᱠᱚᱭ ᱦᱮᱱᱟᱜ ᱯᱮᱭᱟ?
ᱟᱞᱮ ᱚᱲᱟᱜ ᱨᱮ, ᱚᱲᱟᱜ ᱨᱮᱫᱚ ᱤᱧ ᱵᱟᱵᱟ, ᱤᱧ ᱟᱭᱳ, ᱤᱧ ᱟᱨ ᱟᱞᱤᱭᱤᱡ ᱦᱚᱯᱚᱱ ᱵᱩᱵᱩ᱾
ᱚ᱾
ᱟᱹᱞᱤᱧ ᱫᱚᱞᱤᱧ ᱵᱟᱨ ᱵᱚᱭᱦᱟᱜ ᱜᱮᱭᱟ, ᱦᱚᱭ᱾
ᱛᱟᱞᱦᱮ ᱮᱸ ᱢᱟᱱᱮ ᱟᱯᱮ ᱫᱚ ᱢᱟᱱᱮ ᱮᱸᱜ ᱯᱤᱴᱷᱟᱹᱭ ᱜᱮᱭᱟ ᱯᱮ ᱥᱮ ᱵᱟᱝᱟ ᱥᱟᱠᱨᱟᱛ ᱠᱚᱨᱮ? ᱮᱸᱜ ᱛᱟᱯᱚᱨ ᱮᱸᱜ
ᱠᱩ ᱯᱤᱴᱷᱟᱹᱭ ᱜᱮᱭᱟ᱾
ᱚ, ᱚ ᱟᱞᱮ ᱥᱮ ᱥᱮᱫ ᱫᱚᱠᱚ ᱡᱷᱚᱛᱚ ᱨᱮᱜᱮ ᱠᱚ ᱯᱤᱴᱷᱟᱹᱭᱟ ᱥᱟᱠᱨᱟᱛ ᱨᱮ ᱥᱚᱦᱨᱟᱭ ᱨᱮ ᱮᱸᱜ ᱮᱸ ᱚᱱᱟ ᱜᱚᱢᱦᱟ ᱨᱮ᱾ ᱟᱨᱦᱚᱸ ᱨᱩᱸᱰᱟᱹ ᱨᱮ ᱰᱩᱵᱩᱜᱟᱠᱚ ᱞᱮᱴᱚᱭᱟᱠᱚ ᱦᱚᱭ᱾
ᱢᱟᱱᱮ ᱡᱟᱦᱟᱱᱟᱜ ᱮ ᱥᱟᱱᱛᱟᱲ ᱯᱚᱨᱚᱵᱽ ᱨᱮᱜᱮ ᱰᱷᱮᱨ ᱢᱟᱱᱮ ᱡᱟᱦᱟᱱᱟᱜ ᱚᱝᱠᱟ ᱦᱩᱭᱩᱜ-ᱟ᱾ ᱢᱟᱱᱮ ᱯᱤᱴᱷᱟᱹᱭ ᱜᱮᱭᱟᱞᱮ ᱟᱞᱮ ᱫᱚ, ᱢᱟᱱᱮ ᱰᱷᱮᱨ ᱜᱮ᱾ ᱦᱚᱭ ᱟᱨᱦᱚᱸ ᱱᱚᱜ-ᱚᱭ ᱦᱩᱭᱱᱟ ᱨᱟᱡᱟ ᱥᱟᱠᱨᱟᱛ᱾ ᱦᱳᱭ ᱟᱹᱰᱤ ᱵᱮᱥ, ᱤ ᱤᱧᱫᱚ ᱡᱤᱞ ᱯᱤᱴᱷᱟᱹ ᱫᱚ ᱫᱚᱢᱤᱧ ᱠᱩᱥᱤᱭᱟᱜ-ᱟ᱾ ᱟᱨᱚ ᱱᱮᱛᱟᱨ ᱢᱟ ᱮᱸ ᱱᱮᱛᱟᱨ ᱢᱟ ᱟᱨᱚ ᱯᱟᱛᱟ ᱠᱚᱨᱮ ᱦᱚᱸ ᱡᱤᱞ ᱯᱤᱴᱷᱟᱹ ᱠᱚ ᱟᱹᱠᱷᱨᱤᱧᱮᱜ-ᱟ ᱦᱮᱸ ᱥᱮ᱾ ᱦᱳᱭ᱾ ᱚᱸᱰᱮ ᱩᱱ ᱥᱩᱢᱟᱹᱭ ᱦᱚᱸ ᱚᱸᱰᱮ ᱡᱤᱞ ᱯᱤᱴᱷᱟᱹ ᱠᱚᱠᱚ ᱟᱹᱠᱷᱨᱤᱧᱮᱜ-ᱟ ᱚᱸᱰᱮ ᱦᱚᱸ ᱫᱚᱢᱤᱧ ᱦᱟᱛᱟᱣᱟ᱾
ᱚ ᱛᱟᱞᱦᱮ ᱢᱮᱞᱟ ᱠᱚᱨᱮᱜ ᱫᱚ ᱟᱢᱫᱚ ᱡᱤᱞ ᱯᱤᱴᱷᱟᱹ ᱠᱚᱢ ᱦᱟᱛᱟᱣ ᱵᱟᱲᱟᱭᱟ ᱥᱮ?
ᱦᱳᱭ ᱚᱱᱠᱟ ᱡᱤᱞᱯᱤ ᱞᱟᱹᱰᱩ ᱛᱟᱯᱚᱨᱮ ᱡᱟᱦᱱᱟᱜ ᱦᱮᱲᱮᱢ ᱞᱟᱹᱰᱩ ᱠᱚ ᱥᱤᱸᱜᱟᱹᱲᱟ ᱠᱚ᱾ ᱪᱚᱯ ᱠᱚᱫᱚ ᱵᱟᱹᱧ ᱦᱟᱛᱟᱣᱟ ᱚᱱᱟ ᱯᱤᱴᱷᱟᱹ ᱜᱮ, ᱯᱤᱴᱷᱟᱹ ᱜᱮ ᱫᱚᱢᱤᱧ ᱠᱩᱥᱤᱭᱟᱜᱼᱟ ᱤᱧᱟᱹᱜ ᱫᱚ᱾
ᱟᱞᱮ ᱥᱮᱱᱟᱜ ᱢᱮᱞᱟ ᱨᱮᱢᱟ ᱵᱟᱠᱚ ᱟᱠᱷᱨᱤᱧ ᱵᱟᱲᱟᱣ ᱠᱟᱫᱟ ᱛᱚ
ᱚ, ᱦᱮᱸ ᱫᱟᱢ ᱜᱮᱭᱟ ᱢᱤᱫᱴᱤᱡ ᱯᱟᱛᱲᱟ ᱨᱮ ᱤᱭᱟᱹ ᱮᱠᱥᱚ ᱴᱟᱠᱟ᱾
ᱩ ᱩᱱᱟᱹᱜ ᱫᱟᱢ᱾
ᱦᱳᱭ ᱟᱨ ᱡᱤᱞ ᱦᱚᱸ ᱵᱟᱝ ᱧᱟᱢᱚᱜᱼᱟ ᱟᱫᱚ ᱥᱤᱵᱤᱞ ᱠᱩᱥᱤ ᱥᱤᱵᱤᱞᱟ ᱤᱱᱠᱟᱹ ᱢᱟᱱᱮ ᱡᱤᱞ ᱨᱮᱱᱟᱜ ᱚᱱᱟ ᱥᱟᱫᱴᱟᱜ ᱛᱟᱦᱮᱱᱟ ᱥᱮ ᱟᱫᱚ ᱥᱤᱵᱤᱞᱟ ᱠᱩᱴᱤ ᱫᱚ ᱰᱷᱮᱨ ᱵᱟᱝ ᱧᱟᱢᱚᱜᱼᱟ ᱢᱚᱬᱮ ᱛᱩᱨᱩᱭ ᱜᱚᱴᱟᱝ ᱠᱩᱴᱤ ᱠᱚ ᱮᱢ ᱠᱟᱜᱼᱟ ᱩᱱ ᱢᱟᱨᱟᱝ ᱮᱸ ᱪᱟᱨᱯᱟ ᱯᱤᱴᱷᱟᱹ ᱨᱮ᱾ ᱯᱟᱛᱲᱟ ᱯᱤᱴᱟᱹ ᱨᱮ᱾
ᱦᱳᱭ᱾ ᱛᱟᱦᱚᱞᱮ ᱮᱸᱫ ᱟᱯᱮ ᱫᱚ ᱢᱟᱱᱮ ᱪᱮᱫ ᱠᱚᱯᱮ ᱵᱮᱱᱟᱣ ᱜᱮᱭᱟ ᱚᱲᱟᱜ ᱨᱮ?
ᱟᱞᱮ ᱚᱲᱟᱜ ᱨᱮ ᱪᱮᱫ ᱞᱮ ᱵᱮᱱᱟᱣᱟ ᱟᱞᱮ ᱫᱚ
ᱡᱤᱞ ᱩᱛᱩ ᱫᱟᱠᱟ ᱠᱚᱜᱮ ᱟᱨ ᱥᱩᱱᱩᱢ ᱯᱤᱴᱷᱟᱹ ᱚᱱᱟ ᱜᱩᱲ ᱯᱤᱴᱷᱟᱹ ᱠᱚ ᱚᱱᱟ ᱠᱚᱜᱮᱞᱮ ᱵᱮᱱᱟᱣᱟ ᱫᱩᱞ ᱯᱤᱴᱷᱟᱹ ᱠᱚ ᱟᱨᱦᱚᱸ ᱪᱮᱫ ᱠᱚᱪᱚ ᱜᱷᱩᱜᱽᱱᱤ ᱠᱚ, ᱞᱩᱪᱤ ᱠᱚᱞᱮ ᱵᱮᱱᱟᱣᱟ ᱟᱞᱮ ᱫᱚ ᱚᱱᱟ ᱠᱚᱜᱮᱞᱮ ᱵᱮᱱᱟᱣ ᱵᱟᱲᱟᱭᱟ᱾
ᱛᱟᱞᱦᱮ ᱜᱩᱲ ᱯᱤᱴᱷᱟᱹ ᱵᱚᱱᱟᱢ ᱵᱮᱱᱟᱣᱮᱢ ᱵᱟᱲᱟᱭᱟ ᱥᱮ ᱵᱟᱝᱼᱟ?
ᱦᱳᱭ ᱵᱟᱲᱟᱭ ᱜᱤᱭᱟᱹᱧ᱾
ᱪᱮᱫ ᱞᱮᱠᱟ ᱠᱚ ᱵᱮᱱᱟᱣᱟ ᱠᱟᱹᱴᱤᱡ ᱡᱩᱫᱤᱢ ᱞᱟᱹᱭ ᱠᱮᱭᱟ ᱡᱟᱦᱟᱸ ᱛᱤᱥ ᱤᱧ ᱦᱚᱸ ᱵᱟᱹᱧ ᱵᱟᱲᱟᱭ ᱜᱮᱭᱟ ᱮᱠᱟᱱᱡ ᱱᱚᱸᱰᱮ ᱚᱲᱟᱜ
ᱟᱞᱮ ᱥᱮᱫ ᱢᱟ ᱱᱚ ᱱᱚᱠᱟ ᱠᱚ, ᱟᱞᱮ ᱥᱮᱫ ᱢᱟ ᱱᱚᱝᱠᱟ ᱠᱚ ᱛᱮᱭᱟᱨᱟ ᱥᱩᱡᱤ ᱚᱱᱟ ᱥᱩᱡᱤ ᱠᱚ ᱞᱚᱦᱚᱫ ᱠᱟᱜ-ᱟ ᱢᱤᱫ ᱧᱤᱫᱟᱹ᱾
ᱦᱚᱸ᱾
ᱥᱩᱡᱤ ᱟᱫᱚ ᱚᱱᱟ ᱯᱷᱩᱞᱟᱹᱣ ᱧᱚᱜᱚᱜ-ᱟ ᱢᱟᱱᱮ ᱞᱚᱦᱚᱫᱚᱜ-ᱟ ᱢᱚᱸᱡᱽ ᱛᱮ᱾ ᱤᱱᱟᱹ ᱯᱚᱨᱮ ᱚᱱᱟ ᱜᱩᱲ ᱫᱟᱜ-ᱮᱢ ᱞᱮᱣᱦᱟ ᱠᱮᱫᱟ ᱜᱩᱲ ᱫᱟᱜ᱾ ᱟᱱᱛᱮ ᱚᱱᱟ ᱪᱟᱣᱞᱮ ᱦᱚᱞᱚᱝ᱾
ᱦᱮᱸ᱾
ᱟᱨ ᱤᱭᱟᱹ ᱚᱱᱟ ᱥᱩᱡᱤ ᱚᱱᱟ ᱟᱨ ᱠᱟᱞᱳ ᱡᱤᱨᱟᱹᱢ ᱞᱟᱜᱟᱣᱟᱜ-ᱟ ᱛᱷᱚᱲᱟ᱾ ᱟᱨ ᱵᱩᱞᱩᱝᱮᱢ ᱞᱟᱜᱟᱣᱟᱜ-ᱟ ᱛᱷᱚᱲᱟ, ᱟᱨ ᱚᱱᱟ ᱠᱚ ᱡᱚᱛᱚᱢ ᱥᱤᱯᱤᱭᱟ᱾ ᱟᱫᱚ ᱚᱝᱠᱟ ᱢᱤᱫ ᱜᱷᱚᱱᱴᱟ ᱞᱮᱠᱟ ᱫᱚᱦᱚᱭᱟᱢ᱾ ᱟᱫᱚ ᱚᱱᱟ ᱥᱩᱱᱩᱢ ᱨᱮᱢ ᱤᱭᱟᱹᱭᱟ ᱢᱟᱱᱮ ᱤᱥᱤᱱᱟᱢ ᱚᱱᱠᱟ ᱫᱩᱞᱟᱛᱮᱜ᱾
ᱟᱫᱚ ᱚᱱᱠᱟ ᱠᱚ ᱛᱮᱭᱟᱨᱟ ᱟᱞᱮ ᱥᱮᱫ ᱫᱚ ᱚᱱᱟ ᱥᱩᱱᱩᱢ ᱯᱤᱴᱷᱟᱹ ᱫᱚ᱾
ᱚᱻ
ᱵᱟ ᱟᱫᱚ ᱩᱱ ᱥᱮᱫ ᱚᱠᱟ ᱞᱮᱠᱟ ᱠᱚ ᱤᱥᱤᱱᱟ? ᱟᱯᱮ ᱥᱮᱫ ᱫᱚ ᱚᱝᱠᱟ ᱠᱚ ᱤᱥᱤᱱᱟ᱾
ᱵᱟᱝᱟ ᱤᱧ ᱫᱚ ᱜᱩᱲ ᱯᱤᱴᱷᱟᱹ ᱵᱮᱱᱟᱣ ᱫᱚ ᱵᱟᱹᱧ ᱵᱟᱲᱟᱭᱟ ᱢᱟᱱᱮ ᱪᱮᱫᱠᱟ ᱠᱚ ᱵᱮᱱᱟᱣ ᱜᱮᱭᱟ? ᱵᱮᱱᱟᱣ ᱫᱚᱠᱚ ᱵᱮᱱᱟᱣ ᱜᱮᱭᱟ ᱚᱱᱮ ᱥᱟᱠᱨᱟᱛ ᱨᱮ ᱵᱚᱸᱜᱟ ᱵᱩᱨᱩ ᱥᱚᱢᱚᱭ᱾ ᱮᱸᱫ ᱟᱯᱮᱴᱷᱮᱱ ᱥᱟᱠᱨᱟᱛ ᱨᱮᱯᱮ ᱵᱚᱸᱜᱟᱭ ᱜᱮᱭᱟ ᱥᱮ ᱵᱟᱝᱟ?
ᱵᱚᱸᱜᱟᱭ ᱜᱮᱭᱟᱞᱮ᱾
ᱦᱳᱭ ᱩᱱᱥᱩᱢᱚᱭ ᱢᱟᱱᱮ ᱜᱩᱲ ᱯᱤᱴ ᱯᱤᱴᱷᱟᱹ ᱠᱚ ᱯᱤᱴᱷᱟᱹ ᱵᱮᱱᱟᱣ ᱫᱠᱚ ᱵᱟᱠᱚ ᱩᱞᱴᱟᱹᱣᱟ᱾ ᱟᱯᱮᱥᱮᱫ ᱫᱚ ᱪᱮᱫ ᱞᱮᱠᱟ ᱠᱚ ᱵᱮᱱᱟᱣ ᱜᱮᱛᱮ, ᱢᱟᱱᱮ ᱩᱞᱴᱟᱹᱣ ᱜᱮᱭᱟ ᱠᱚ ᱥᱮ ᱵᱟᱝᱟ ᱯᱤᱴᱷᱟᱹ ᱜᱩᱲ ᱯᱤᱴᱷᱟᱹ?
ᱵᱟᱹᱧ ᱧᱮᱞ ᱟᱠᱟᱫ ᱠᱚᱣᱟ ᱤᱧᱢᱟ, ᱩᱞᱴᱟᱹᱣ ᱜᱮᱭᱟᱠᱚ ᱯᱟᱞᱮᱫ ᱟᱞᱮ ᱥᱮᱱ ᱫᱚ᱾
ᱦᱳᱭ, ᱟᱞᱮᱥᱮᱫ ᱫᱚ ᱚᱱᱮ ᱜᱩᱲ ᱯᱤᱴᱷᱟᱹ ᱢᱤᱫ ᱫᱷᱟᱨ ᱨᱮ ᱨᱮᱢ ᱮᱢ ᱜᱚᱫ ᱠᱟᱜ-ᱟ ᱛᱚ ᱟᱫᱚ ᱚᱱᱟᱜᱮ ᱛᱟᱦᱮᱱᱟ ᱟᱨ ᱢᱤᱫ ᱫᱷᱟᱨᱮ ᱫᱚ ᱵᱮᱨᱮᱞ ᱛᱟᱦᱮᱱᱟ᱾ ᱟᱨ ᱢᱤᱫ ᱫᱷᱟᱨᱮ ᱫᱚ ᱚᱱᱟ ᱤᱥᱤᱱ ᱜᱮ ᱛᱟᱦᱮᱱᱟ ᱟᱫᱚ ᱚᱱᱠᱟ ᱠᱟᱛᱮᱫ ᱜᱮ ᱵᱚᱸᱜᱟ ᱠᱚ ᱮᱢᱟᱭ ᱜᱮᱭᱟ᱾
ᱦᱩᱸ᱾
ᱦᱳᱭ᱾
ᱵᱟᱹᱧ ᱵᱟᱲᱟᱭᱟ ᱛᱚᱵᱮ ᱤᱧ ᱫᱚ᱾ ᱟᱞᱮ ᱴᱷᱮᱱ ᱫᱚ ᱵᱟᱹᱧ ᱧᱮᱞ ᱠᱟᱜ ᱠᱚᱣᱟ ᱛᱚ ᱩᱱᱟᱹᱜ ᱫᱚ᱾
ᱦᱩᱸ, ᱟᱫᱚ ᱛᱟᱦᱞᱮ ᱟᱯᱮ ᱫᱚ ᱢᱟᱱᱮ ᱥᱟᱠᱨᱟᱛ ᱠᱚᱨᱮ ᱛᱟᱯᱚᱨᱮ ᱥᱚᱦᱨᱟᱭ ᱠᱚᱨᱮ ᱮᱸᱫ ᱡᱟᱢᱟ ᱠᱚᱠᱚ ᱦᱟᱛᱟᱣᱟᱢ ᱜᱮᱭᱟ ᱥᱮ ᱵᱟᱝᱟ ᱥᱮ ᱥᱟᱹᱲᱤ ᱠᱚᱠᱚ ᱦᱟᱛᱟᱣᱟᱢ ᱜᱮᱭᱟ?
ᱤᱧ ᱫᱚ ᱥᱟᱹᱲᱤ ᱠᱚ ᱦᱟᱛᱟᱣᱮᱧ ᱜᱮᱭᱟ ᱥᱟᱹᱲᱤᱜᱤᱧ ᱵᱟᱸᱫᱮ ᱵᱟᱲᱟᱭ ᱜᱮᱭᱟ ᱚᱱᱟ ᱯᱚᱨᱚᱵᱽ ᱠᱚᱨᱮᱫ ᱫᱚ᱾
ᱦᱮᱸ ᱟᱨ ᱥᱟᱠᱨᱟᱛ ᱨᱮᱫᱚ?
ᱥᱟᱠᱨᱟᱛ ᱨᱮ, ᱥᱟᱠᱨᱟᱛ ᱨᱮᱦᱚᱸ ᱥᱟᱹᱲᱤ ᱜᱤᱧ ᱦᱟᱛᱟᱣ ᱜᱮᱭᱟ᱾ ᱡᱚᱛᱚ ᱯᱚᱨᱚᱵᱽ ᱨᱮᱜᱮ ᱤᱧ ᱥᱟᱹᱲᱤ ᱜᱮ ᱵᱟᱸᱫᱮ ᱥᱟᱱᱟᱧᱟ ᱾
ᱚ, ᱦᱚᱭᱛᱚ ᱪᱮᱫ ᱥᱟᱹᱲᱤᱢ ᱦᱟᱛᱟᱣ ᱜᱮᱭᱟ ᱢᱟᱱᱮ?
ᱤᱭᱟᱹ ᱥᱟᱹᱲᱤ, ᱥᱩᱛᱤ ᱥᱟᱹᱲᱤ᱾ ᱦᱮᱸ ᱤᱭᱟᱹ ᱡᱟᱦᱟᱸᱭ ᱠᱚ ᱜᱚᱜᱚ ᱛᱟᱠᱚ ᱵᱟᱸᱫᱮ ᱵᱟᱲᱟᱭᱟ ᱚᱝᱠᱟᱱᱟᱜ ᱥᱟᱹᱲᱤᱧ ᱦᱟᱛᱟᱣᱟ᱾
ᱦᱳᱭ ᱟᱫᱚ ᱚᱱᱟ ᱫᱚ ᱱᱟᱦᱟᱜ ᱚᱲᱟᱜ ᱨᱮᱱᱟᱜ ᱠᱟᱱᱟ ᱛᱚ᱾
ᱦᱩᱸᱻ
ᱵᱟᱯᱞᱟ ᱚᱲᱟᱜ ᱠᱷᱟᱡ ᱫᱚ ᱵᱮᱱᱟᱨᱚᱤ᱾
ᱦᱳᱭ ᱟᱨ ᱟᱢᱫᱚ ᱪᱮᱫ ᱠᱚᱠᱚ ᱦᱟᱛᱟᱣᱟᱢ ᱜᱮᱭᱟ, ᱪᱮᱫ ᱠᱚᱢ ᱦᱟᱛᱟᱣ ᱜᱮᱭᱟ?
ᱤᱧ ᱫᱚ ᱥᱟᱠᱨᱟᱛ ᱨᱮᱫᱚ ᱢᱤᱫ ᱡᱟᱢᱟᱧ ᱦᱟᱛᱟᱣᱟ ᱟᱞᱮ ᱚᱲᱟᱜ ᱨᱤᱧ ᱦᱮᱸ ᱟᱞᱮ ᱚᱲᱟᱜ ᱨᱮ ᱡᱷᱚᱛᱚ ᱦᱚᱲ ᱜᱮ ᱢᱟᱱᱮ ᱦᱮᱸ ᱟᱞᱮ ᱫᱚ ᱥᱟᱠᱨᱟᱛ ᱨᱮᱫᱚ ᱡᱟᱢᱟᱞᱮ ᱦᱟᱛᱟᱣ ᱜᱮᱭᱟ ᱟᱨ ᱢᱟᱱᱮ ᱥᱟᱠᱨᱟᱛ ᱦᱤᱞᱳᱜ ᱫᱚ ᱡᱮ ᱚᱠᱟ ᱦᱤᱞᱳᱜ ᱮᱻ ᱢᱚᱠᱚᱨᱰᱩᱵ ᱠᱚ ᱞᱟᱹᱭᱟ ᱩᱱ ᱦᱤᱞᱳᱜ ᱡᱷᱚᱛᱚ ᱦᱚᱲ ᱛᱩᱯᱩ ᱦᱤᱡᱩᱜ ᱟᱞᱮ ᱜᱟᱰᱟ ᱠᱷᱚᱱ᱾ ᱛᱩᱯᱩ ᱦᱤᱡᱩᱜ ᱛᱮᱞᱮ ᱟᱨ ᱚᱱᱟ ᱱᱟᱣᱟ ᱱᱟᱣᱟ ᱡᱟᱢᱟ ᱞᱮ ᱦᱚᱨᱚᱜ-ᱟ᱾
ᱚᱻ ᱚᱱᱠᱟ ᱟᱯᱮ ᱥᱮᱫ ᱫᱚ?
ᱦᱚᱭ ᱟᱨ ᱯᱤᱴᱷᱟᱹ ᱠᱚᱞᱮ ᱵᱮᱱᱟᱣ ᱛᱮᱞᱮ ᱡᱚᱢᱟ᱾ ᱵᱚᱸᱜᱟ ᱵᱩᱨᱩᱭᱟᱞᱮ ᱟᱨ ᱵᱚᱸᱜᱟ ᱵᱩᱨᱩ ᱠᱟᱛᱮᱫ ᱯᱤᱴᱷᱟᱹᱭᱟᱞᱮ᱾ ᱡᱚᱢᱟᱞᱮ ᱦᱳᱭ᱾ ᱟᱨ ᱥᱚᱦᱨᱟᱭ ᱨᱮᱫᱚ ᱥᱟᱹᱲᱤ ᱜᱤᱧ ᱦᱟᱛᱟᱣᱟ᱾
ᱚᱻ ᱟᱨ ᱤᱭᱟᱹ ᱥᱚᱨᱦᱟᱭ ᱨᱮ ᱪᱮᱫ ᱠᱚᱯᱮ ᱤᱥᱤᱱ ᱜᱮᱭᱟ ᱟᱯᱮ ᱫᱚ?
ᱥᱚᱦᱨᱟᱭ ᱨᱮᱫᱚ ᱥᱚᱦᱨᱟᱭ ᱨᱮᱫᱚ ᱪᱮᱫ ᱦᱚ ᱵᱟᱞᱮ ᱤᱥᱤᱱ ᱜᱮᱭᱟ ᱤᱥᱤᱱ ᱫᱚ᱾ ᱩᱱᱠᱩ ᱯᱮᱲᱟ ᱠᱚᱠᱚ ᱦᱤᱡᱩᱜ ᱜᱮᱭᱟ ᱩᱱᱠᱩ ᱠᱩᱜᱮ ᱨᱚᱠᱚᱢ ᱨᱚᱠᱚᱢ ᱡᱤᱞ ᱫᱟᱠᱟ ᱟᱠᱚᱣᱟᱞᱮ ᱪᱮᱫ ᱠᱚ ᱱᱟᱜ ᱠᱚ ᱠᱚ ᱡᱚᱢᱟ ᱚᱱᱟ ᱢᱟ ᱦᱟᱜ ᱵᱟᱝ ᱵᱟᱢ ᱵᱟᱲᱟᱭᱟ ᱥᱮ ᱦᱟᱠᱩ ᱦᱚᱞᱮ ᱟᱹᱜᱩ ᱛᱚᱨᱟ ᱠᱚᱣᱟ ᱛᱟᱨᱯᱚᱨ ᱥᱩᱠᱨᱤ ᱡᱤᱞ, ᱯᱩᱞᱴᱤ ᱡᱤᱞ
ᱚᱻ ᱟᱨ ᱫᱩᱨᱜᱟ ᱯᱩᱡᱟᱹ ᱥᱮᱴᱮᱨᱚᱜ ᱠᱟᱱᱟ ᱪᱮᱫ ᱠᱚᱢ ᱦᱟᱛᱟᱣᱮᱫᱼᱟ?
ᱮᱻ ᱫᱩᱨᱜᱟᱹ ᱯᱩᱡᱟᱹ ᱨᱮ ᱦᱟᱛᱟᱣ ᱫᱚ ᱦᱟᱜ ᱟᱣᱨᱤᱧ ᱦᱟᱛᱟᱣᱟ᱾ ᱟᱫᱚ ᱢᱚᱱᱮ ᱠᱟᱹᱜᱟᱹᱧ ᱦᱟᱸᱜ ᱩᱱ ᱥᱚᱢᱚᱭ ᱢᱟ ᱫᱚᱢᱮ ᱫᱟᱢᱚᱜᱼᱟ ᱫᱩᱨᱜᱟᱹ ᱯᱩᱡᱟᱹ ᱨᱮᱢᱟ ᱡᱟᱢᱟ ᱠᱚ᱾ ᱱᱤᱛᱚᱜ ᱠᱷᱚᱡ ᱜᱮ ᱦᱟᱛᱟᱣ ᱡᱟᱣᱨᱟ ᱦᱩᱭᱩᱜᱼᱟ᱾
ᱦᱳᱭ ᱚᱠᱟ ᱠᱚᱨᱮ ᱮᱢ ᱪᱟᱞᱟᱜ ᱜᱮᱭᱟ ᱟᱢᱫᱚ?
ᱤᱧ, ᱤᱧ ᱫᱚ ᱠᱚᱞᱞᱟᱱᱤ ᱚᱱᱛᱮ ᱠᱳᱞᱠᱟᱛᱟ ᱥᱮᱫ ᱚᱱᱛᱮᱧ ᱪᱟᱞᱟᱜ ᱜᱮᱭᱟ᱾
ᱚᱻ ᱚᱱᱛᱮ ᱨᱮᱜᱮ ᱢᱟ ᱟᱹᱰᱤ ᱵᱮᱥ ᱦᱩᱭᱩᱜᱼᱟ ᱠᱚᱞᱞᱟᱱᱤ ᱨᱮᱜᱮ ᱫᱚ ᱟᱹᱰᱤ ᱵᱮᱥ ᱤᱧ ᱟᱸᱡᱚᱢ ᱠᱟᱜᱼᱟ᱾ ᱢᱳᱵᱟᱭᱤᱞ ᱠᱚᱨᱮ ᱠᱚ ᱩᱫᱩᱜ ᱫᱚ ᱥᱳᱥᱟᱞ ᱢᱤᱰᱤᱭᱟ ᱠᱚᱨᱮ ᱚᱱᱟᱧ ᱧᱮᱞ ᱠᱟᱫᱟᱹᱧ᱾
ᱛᱟᱦᱞᱮ ᱟᱢᱫᱚ ᱪᱮᱫ ᱡᱟᱢᱟ ᱠᱚ ᱢᱟᱱᱮ ᱫᱩᱨᱜᱟᱹ ᱯᱩᱡᱟᱹ ᱨᱮᱫᱚ ᱪᱮᱫ ᱞᱮᱠᱟᱱᱟᱜ ᱡᱟᱢᱟ ᱠᱚᱢ ᱦᱟᱛᱟᱣᱟ?
ᱤᱧ ᱫᱚ ᱫᱩᱨᱜᱟ ᱯᱩᱡᱟᱹ ᱨᱮᱫᱚ ᱡᱤᱱᱥ ᱟᱨ ᱴᱚᱯ ᱤᱧ ᱦᱟᱛᱟᱣᱟ᱾
ᱚᱻ ᱟᱪᱪᱷᱟ᱾
ᱦᱳᱭ ᱡᱤᱱᱥ ᱯᱮᱱᱴ ᱠᱚᱧ ᱦᱚᱨᱚᱜᱼᱟ ᱤᱧ ᱫᱚ ᱪᱚ ᱫᱩᱨᱜᱟ ᱯᱩᱡᱟᱹ ᱨᱮᱫᱚ᱾ ᱚᱱᱮ ᱚᱲᱮᱡ ᱡᱤᱱᱥ ᱯᱮᱱᱴ ᱧᱮᱞ ᱠᱟᱜ ᱜᱮᱭᱟ ᱛᱚ ᱚᱲᱮᱡ ᱡᱤᱱᱥ ᱯᱮᱱᱴ?
ᱚᱻ ᱦᱳᱭ ᱦᱳᱭ ᱧᱮᱞ ᱠᱟᱜ ᱟᱹᱧ ᱧᱮᱞ ᱠᱟᱜ ᱟᱹᱧ ᱧᱮᱞ ᱠᱟᱜ ᱟᱹᱧ ᱚᱲᱮᱡ ᱚᱲᱮᱡ ᱱᱮᱛᱟᱨ ᱢᱟ ᱚᱱᱠᱟᱱᱟᱜ ᱜᱮ ᱪᱟᱞᱟᱜ ᱪᱟᱹᱞᱩᱜ ᱠᱟᱱᱟ᱾
ᱦᱳᱭ ᱟᱢ ᱫᱚ ᱚᱱᱠᱟ ᱱᱟᱜ ᱫᱚᱢ ᱦᱚᱨᱚᱜᱟ ᱥᱮ ᱵᱟᱢ ᱦᱚᱨᱚᱜᱟ?
ᱤᱧ ᱫᱚ ᱦᱚᱨᱚᱜ ᱫᱚ ᱥᱟᱱᱟᱧ ᱜᱮᱭᱟ ᱟᱫᱚ ᱤᱧ ᱟᱭᱳ ᱛᱟᱠᱚ ᱥᱟᱞᱟᱜ ᱫᱩ ᱟᱫᱚ ᱩᱱᱠᱩ ᱫᱚᱠᱚ ᱮᱜᱮᱨᱤᱧᱟ, ᱟᱫᱚ ᱵᱟᱠᱚ ᱦᱚᱨᱚᱜ ᱦᱚᱪᱚᱧᱟ ᱟᱫᱚ ᱢᱤᱫᱴᱮᱡ ᱫᱚᱧ ᱠᱤᱨᱤᱧ ᱠᱟᱜ ᱜᱮᱭᱟ ᱩᱠᱩ ᱩᱠᱩ ᱛᱮ ᱾
ᱚᱻ
ᱦᱳᱭ ᱟᱨ ᱤᱧᱫᱚ ᱱᱟᱜ ᱫᱩᱨᱜᱟᱹ ᱯᱩᱡᱟᱹ ᱨᱮᱫᱚ ᱞᱮᱦᱮᱝᱜᱟ ᱱᱟᱜ ᱢᱤᱫᱴᱤᱡ ᱤᱧ ᱦᱟᱛᱟᱣᱟ ᱾ ᱞᱮᱦᱮᱝᱜᱟ ᱟᱨ, ᱟᱨ ᱢᱤᱫ ᱫᱤᱱ ᱦᱟᱸᱜ ᱢᱤᱫ ᱫᱤᱱ ᱫᱚ ᱱᱟᱦᱟᱜ ᱤᱭᱟᱹ ᱳᱣᱟᱱ ᱯᱤᱥᱤᱧ ᱦᱚᱨᱚᱜᱟ ᱱᱟᱦᱟᱜ ᱾
ᱚᱻ ᱦᱮᱸ ᱦᱮᱸ ᱾
ᱚᱠᱟ ᱦᱤᱞᱳᱜ ᱱᱟᱦᱟᱜ ᱢᱟᱱᱮ ᱵᱚᱸᱜᱟ ᱦᱤᱞᱳᱜ ᱫᱚ ᱱᱟᱜ ᱞᱮᱦᱮᱝᱜᱟ ᱛᱟᱱᱟᱜ ᱤᱧ ᱦᱚᱨᱚᱜᱟ ᱟᱨ ᱟᱨ ᱫᱚᱥᱟᱨ ᱫᱤᱱ ᱫᱚ ᱡᱟᱦᱟᱸ ᱮᱢᱱᱤ ᱫᱟᱬᱟᱱ ᱠᱚᱢ ᱪᱟᱞᱟᱜᱼᱟ᱾ ᱮᱢᱱᱤ ᱩᱱᱠᱩ ᱵᱟᱡᱟᱨ ᱤᱧ ᱡᱟᱦᱟᱸ ᱫᱚᱠᱟᱱ ᱦᱚᱸᱠᱚ ᱵᱟᱹᱭᱥᱟᱹᱣ ᱠᱟᱜ ᱜᱮᱭᱟ ᱥᱮ ᱾
ᱦᱮᱸ ᱦᱮᱸ, ᱟᱞᱮ ᱪᱮᱫ ᱠᱚ ᱫᱚᱠᱟᱱ ᱠᱚ ᱵᱟᱹᱭᱥᱟᱹᱣ ᱜᱮᱭᱟ ᱟᱞᱮ ᱥᱮᱫ ᱢᱟ ᱪᱩᱲᱤ ᱢᱟᱞᱟ ᱠᱚᱠᱚ ᱵᱟᱹᱭᱥᱟᱹᱣ ᱜᱮᱭᱟ ᱾
ᱦᱳᱭ, ᱚᱱᱮ ᱮᱻ ᱪᱩᱲᱤ ᱚᱱᱟ ᱯᱟᱜᱽᱨᱟ ᱠᱚ ᱧᱟᱢᱚᱜ ᱜᱮᱭᱟ, ᱛᱤᱨᱤᱥ ᱴᱟᱠᱟ ᱪᱚᱞᱞᱤᱥ ᱴᱟᱠᱟ ᱥᱮᱞᱼ ᱥᱮᱞ ᱦᱚᱦᱚᱭᱟᱠᱚ ᱾ ᱫᱚᱢᱮ ᱢᱟᱱᱮ ᱥᱮᱞ ᱠᱚ ᱚᱰᱠᱟ ᱾ ᱛᱟᱨᱯᱚᱨᱮ ᱤᱭᱟᱹ ᱮᱫ ᱵᱮᱜᱽ ᱠᱚᱨᱮ ᱠᱚ ᱞᱟᱜᱟᱣ ᱫᱚ ᱞᱚᱠᱮᱴ ᱠᱚ ᱾ ᱚᱱᱟ ᱠᱚᱦᱚᱸ ᱫᱚᱥ ᱴᱟᱠᱟ ᱵᱤᱥ ᱴᱟᱠᱟ, ᱢᱟᱱᱮ ᱢᱟᱱᱮ ᱵᱤᱥ ᱴᱟᱠᱟ ᱵᱤᱥ ᱴᱟᱠᱟ ᱟᱹᱰᱤ ᱜᱟᱱ ᱢᱟᱱᱮ ᱵᱮᱥ ᱵᱮᱥ ᱟᱜ ᱮᱢ ᱧᱟᱢᱟ ᱾
ᱦᱮᱸ ᱟᱨ ᱤᱭᱟᱹ ᱨᱚᱛ ᱜᱟᱯᱟ ᱢᱮᱭᱟᱝ ᱟᱯᱮ ᱥᱮᱫ ᱫᱚ ᱪᱮᱫ ᱞᱮᱠᱟ ᱠᱚ ᱠᱷᱮᱞᱟᱜ ᱢᱮᱞᱟ ᱠᱚ ᱦᱩᱭᱩᱜ ᱠᱟᱱᱟ ᱥᱮ ᱵᱟᱝ?
ᱦᱮᱸ ᱟᱞᱮ ᱥᱮᱫ ᱫᱚ ᱵᱟᱝ ᱦᱩᱭᱩᱜ ᱜᱮᱭᱟ ᱾ ᱢᱟᱱᱮ ᱮᱢᱱᱤ ᱦᱚᱯᱚᱱ ᱦᱚᱯᱚᱱ ᱮ ᱦᱚᱯᱚᱱ ᱦᱚᱯᱚᱱ ᱨᱚᱛ ᱜᱮ ᱠᱚ ᱜᱚᱦᱚᱲᱟ ᱟᱨ ᱵᱟᱛᱟᱥᱟ ᱠᱚ ᱠᱟᱭᱨᱟ ᱠᱚ ᱠᱷᱟᱱᱴᱷᱟᱲ ᱠᱚ ᱚᱱᱟ ᱠᱚᱠᱚ ᱪᱟᱯᱟᱫᱟ ᱚᱱᱠᱟ ᱵᱟᱡᱟᱨ ᱢᱮᱞᱟ ᱠᱚᱫᱚ ᱵᱟᱝ ᱦᱩᱭᱩᱜ ᱜᱮᱭᱟ ᱾
ᱚ, ᱟᱞᱮ ᱥᱮᱱ ᱫᱚ ᱢᱮᱞᱟ ᱦᱩᱭᱩᱜ ᱠᱟᱱᱟ ᱾ ᱦᱳᱭ ᱾ ᱦᱳᱭ ᱢᱮᱞᱟ ᱠᱚ ᱮᱦᱚᱵ ᱟᱠᱟᱫᱟ ᱠᱚ ᱛᱤᱦᱤᱧ ᱠᱷᱚᱡ ᱾